ᱦᱮᱞᱳ ᱾
ᱦᱮᱞᱳ ᱾
ᱦᱮᱸ ᱡᱚᱦᱟᱨ ᱜᱮ ᱜᱚᱝᱠᱮ ᱾
ᱦᱚ ᱡᱚᱦᱟᱨ ᱜᱮ ᱾
ᱦᱩᱸ ᱥᱟᱹᱜᱩᱱ ᱥᱮᱛᱟᱜ ᱾
ᱦᱚᱸ ᱥᱟᱹᱜᱩᱱ ᱥᱮᱛᱟᱜ ᱾
ᱟᱻ ᱪᱟᱥ ᱪᱟ ᱱᱟᱥᱛᱟ ᱠᱚᱵᱮᱱ ᱡᱚᱢ ᱵᱟᱲᱟ ᱠᱮᱫᱟ ᱥᱮ ᱵᱟᱝ ᱛᱟᱦᱚᱞᱮ?
ᱦᱚᱸ ᱡᱚᱢ ᱵᱟᱲᱟ ᱦᱩᱭᱮᱱᱟ᱾
ᱚᱻ ᱛᱟᱦᱚᱞᱮ ᱵᱮᱥ ᱵᱟᱲᱟ ᱜᱮᱛᱚ?
ᱦᱚᱸ ᱵᱮᱥ ᱵᱟᱲᱟ ᱜᱮ ᱾
ᱩᱸᱻ ᱛᱟᱯᱚᱨᱮ ᱚᱲᱟᱜ ᱥᱮᱫ ᱦᱚᱸ ᱡᱚᱛᱚ ᱱᱟᱯᱟᱭ ᱜᱮᱛᱚ?
ᱱᱟᱯᱟᱭ ᱜᱮ ᱾ ᱟᱹᱵᱤᱱ ᱜᱮ ᱚᱠᱟ ᱞᱮᱠᱟ ᱢᱮᱱᱟᱜ ᱵᱤᱱᱟ ᱞᱟᱹᱭ ᱵᱤᱱ?
ᱟᱹᱞᱤᱧ ᱦᱚᱸ ᱵᱮᱥ ᱵᱟᱲᱟ ᱜᱮ ᱮᱠᱷᱚᱱ ᱫᱚ ᱢᱮᱱᱟᱜ ᱞᱤᱧᱟ᱾ ᱟᱨ ᱚᱲᱟᱜ ᱥᱮᱫ ᱦᱚᱸ ᱡᱚᱛᱚ ᱮᱠᱷᱚᱱ ᱫᱚ ᱱᱟᱯᱟᱭ ᱵᱟᱲᱟ ᱜᱮ ᱢᱮᱱᱟᱜ ᱠᱚᱣᱟ ᱾ ᱛᱟᱦᱚᱞᱮ ᱟᱦ ᱚᱱᱛᱮ ᱟᱯᱮᱥᱮᱫ ᱫᱟᱜ ᱵᱟᱲᱟ ᱠᱮᱫᱟᱭ ᱥᱮ ᱵᱟᱝ? ᱦᱚᱞᱟ ᱢᱟᱫᱷᱮᱨ?
ᱦᱚᱸ ᱫᱟᱜ ᱠᱮᱫᱟᱭ ᱦᱚᱞᱟ ᱠᱷᱚᱱ ᱠᱚᱴᱷᱤᱱ ᱫᱟᱜ ᱾ ᱛᱮᱦᱮᱧ ᱥᱮᱛᱟᱜ ᱫᱷᱟᱹᱨᱤᱡ ᱫᱟᱜ ᱠᱮᱫᱟᱭ᱾ ᱛᱚ ᱮᱠᱷᱚᱱ ᱫᱚ ᱱᱤᱛ ᱜᱷᱟᱹᱲᱤᱡ ᱫᱚ ᱨᱤᱢᱤᱞ ᱠᱚ ᱯᱷᱟᱸᱠᱟ ᱜᱮᱭᱟ᱾
ᱚ ᱟᱪᱪᱷᱟ ᱟᱯᱮ ᱜᱚᱝᱠᱮ ᱟᱯᱮᱭᱟᱜ ᱤᱭᱟᱹ ᱫᱚ ᱚᱠᱟ ᱞᱮᱠᱟ ᱪᱮᱫ ᱫᱤᱥᱚᱢ ᱯᱟᱲᱟᱜ ᱠᱟᱱᱟ? ᱠᱟᱹᱴᱤᱡ ᱞᱟᱹᱭ ᱞᱮᱠᱷᱟᱱ ᱵᱷᱟᱜᱮ ᱠᱚᱜ-ᱟ ᱾
ᱵᱮᱝᱜᱚᱞ ᱾
ᱵᱮᱝᱜᱚᱞ? ᱚ ᱾ ᱵᱮᱝᱜᱚᱞ ᱟᱨ ᱚᱠᱟ ᱞᱮᱠᱟ ᱢᱟᱱᱮ ᱵᱤᱨ ᱫᱤᱥᱚᱢᱻ ᱚᱱᱠᱟᱻ ᱚᱸ ᱛᱟᱯᱚᱨ ᱦᱩᱭᱩᱜ ᱠᱟᱱᱟ ᱱᱟᱢᱟᱞ ᱫᱤᱥᱚᱢ ᱾
ᱵᱤᱨ ᱫᱤᱥᱚᱢ ᱾
ᱚ ᱵᱤᱨ ᱫᱤᱥᱚᱢ ᱚ ᱾ ᱛᱟᱦᱚᱞᱮ ᱠᱷᱟᱱ ᱫᱚ ᱟᱯᱮ ᱥᱮᱫ ᱫᱚ ᱠᱮᱱᱮᱞ ᱠᱚᱫᱚ ᱵᱮᱵᱚᱥᱛᱟ ᱢᱮᱱᱟᱜ ᱟᱥᱮ ᱵᱟᱹᱱᱩᱜ-ᱟ?
ᱠᱮᱱᱮᱞ ᱫᱚ ᱵᱮᱵᱚᱥᱛᱟ ᱢᱮᱱᱟᱜ-ᱟ, ᱛᱚᱵᱮ ᱫᱟᱜ ᱨᱮᱱᱟᱜ ᱫᱚ ᱵᱮᱵᱚᱥᱛᱟ ᱵᱟᱹᱱᱩᱜ-ᱟ ᱾
ᱚᱻ ᱛᱟᱦᱚᱞᱮ ᱪᱟᱞ ᱤᱱᱠᱟᱹ ᱪᱟᱥ ᱠᱚᱫᱚ ᱛᱟᱦᱚᱞᱮ ᱪᱮᱫ ᱞᱮᱠᱟ ᱦᱩᱭ ᱵᱟᱲᱟᱜ ᱛᱟᱦᱮᱱ ᱛᱟᱯᱮᱭᱟ ᱢᱟᱱᱮ ᱡᱟᱦᱟᱸ ᱚᱱᱮ ᱡᱟᱦᱟᱸ ᱦᱩᱲᱩ ᱠᱚᱠᱚ ᱨᱚᱦᱚᱭ ᱫᱚ ᱚᱱᱟ ᱫᱚ ᱥᱮᱨᱢᱟ ᱨᱮ ᱵᱟᱨ ᱫᱷᱟᱣ ᱥᱮ ᱢᱤᱫ ᱫᱷᱟᱣ ᱜᱮᱯᱮ ᱤᱭᱟᱹᱭ ᱛᱟᱦᱮᱱᱟ?
ᱚᱱᱟ ᱛᱚ ᱵᱟᱨ ᱫᱷᱟᱣ ᱾
ᱚᱻ
ᱚ, ᱢᱤᱱᱤ ᱢᱮᱱᱟᱜ-ᱟ ᱢᱤᱫᱴᱟᱝ, ᱛᱚ ᱢᱤᱱᱤ ᱛᱚ ᱩᱱᱟᱹᱜᱴᱟ ᱮᱠᱷᱚᱱ ᱵᱟᱹᱲᱤᱡ ᱠᱟᱱᱟ ᱱᱚᱣᱟ ᱜᱷᱟᱹᱲᱤᱡ ᱫᱚ᱾
ᱚᱻ ᱛᱟᱦᱞᱮ ᱤᱭᱟᱹ ᱛᱚᱞᱟ ᱠᱚᱯᱮ ᱮᱻ ᱛᱚᱞᱟ ᱠᱚᱯᱮ ᱤᱭᱟᱹ ᱠᱮᱫᱟ ᱥᱮ ᱵᱟᱝ?
ᱮᱹᱭᱞᱮ ᱜᱤᱰᱤᱭᱮᱜ-ᱟ᱾ ᱟᱹᱣᱨᱤ ᱮᱹᱭ ᱜᱤᱰᱤ ᱦᱩᱭᱩᱜ ᱠᱟᱱᱟ, ᱪᱟᱨᱟ ᱠᱚ ᱮᱹᱭ ᱵᱩᱥᱟᱹᱜ ᱢᱩᱩᱥᱟᱹᱜ ᱠᱟᱱᱟ᱾
ᱚᱻ ᱛᱟᱦᱞᱮ ᱛᱚ ᱟᱯᱮ ᱛᱚ ᱟᱹᱰᱤ ᱞᱮᱴ ᱮᱠᱷᱚᱱ ᱫᱚ, ᱱᱤᱛᱚᱜ ᱦᱚᱸ ᱟᱹᱣᱨᱤᱯᱮ ᱜᱤᱰᱤᱭᱟ᱾ ᱚ, ᱮᱴᱟᱜ ᱠᱚᱨᱮ ᱯᱨᱟᱭ ᱦᱚᱳᱭᱛᱳ ᱱᱤᱛᱚᱜ ᱫᱚ ᱚᱢᱚ ᱯᱩᱨᱟᱹ ᱢᱟᱨᱟᱝᱱᱟ ᱛᱚᱞᱟ ᱠᱚ, ᱨᱚᱦᱚᱭ ᱞᱟᱹᱜᱤᱫ ᱠᱚ᱾
ᱟᱞᱮ ᱥᱮᱱ ᱫᱚ ᱥᱮᱨᱢᱟ ᱡᱟᱹᱲᱤ ᱵᱟᱠᱷᱟᱱ ᱫᱚ ᱟᱯᱟᱛᱛᱚ ᱨᱚᱦᱚᱭ ᱵᱟᱝ ᱜᱟᱱᱚᱜ-ᱟ᱾
ᱦᱮᱸᱻ ᱟᱨ ᱫᱟᱜ ᱦᱚᱸᱭ ᱫᱟᱜ ᱠᱮᱜ ᱜᱮᱭᱟ ᱟᱞᱮ ᱥᱮᱜ ᱦᱚᱸ ᱱᱚᱛᱮ᱾ ᱫᱚᱢᱮᱭ ᱫᱟᱜ ᱠᱮᱫᱟ ᱱᱟᱢᱟᱞ ᱫᱤᱥᱚᱢ ᱛᱚ᱾ ᱟᱫᱚ ᱟᱞᱮ ᱫᱚ ᱟᱹᱞᱤᱧ ᱫᱚ ᱵᱟᱭ ᱟᱸ ᱵᱟᱭᱨᱮ ᱨᱮᱜᱮᱞᱤᱧ ᱛᱟᱸᱦᱮᱱ ᱛᱟᱸᱦᱮᱱᱟ᱾ ᱠᱟᱹᱢᱤ ᱱᱟᱢᱟᱞ ᱫᱤᱥᱚᱢ ᱥᱮᱜ ᱨᱮ᱾ ᱟᱨ ᱟᱹᱛᱩ ᱫᱚ ᱦᱩᱭᱩᱜ ᱠᱟᱱ ᱛᱟᱞᱮᱭᱟ ᱚᱱᱛᱮ ᱤᱭᱟᱹ ᱥᱮᱡ ᱮᱢᱱᱤ ᱴᱟᱺᱰᱤ ᱫᱤᱥᱚᱢ ᱥᱮᱡ᱾ ᱢᱟᱱᱮ ᱚᱱᱛᱮ ᱫᱚ ᱵᱤᱨ ᱦᱚᱸ ᱵᱟᱹᱱᱩᱜ-ᱟ ᱩᱱᱟᱹᱜ ᱟᱨ ᱟᱨ ᱪᱮᱫ ᱤᱧ ᱞᱟᱹᱭᱟ? ᱵᱤᱨ ᱦᱚᱸ ᱵᱟᱹᱱᱩᱜ-ᱟ ᱟᱨ ᱵᱩᱨᱩ ᱠᱚᱦᱚᱸ ᱵᱟᱹᱱᱩᱜ ᱜᱮᱭᱟ ᱩᱱᱟᱹᱜ᱾
ᱟᱹᱞᱤᱧ ᱪᱚ ᱵᱩᱨᱩ ᱫᱚ ᱵᱟᱹᱱᱩᱜ-ᱟ ᱛᱚ ᱵᱤᱨ ᱫᱚ ᱞᱮᱛᱟᱲ᱾
ᱚ, ᱟᱞᱮ ᱜᱚᱝᱠᱮ ᱥᱮᱸᱫᱽᱨᱟ ᱠᱚᱯᱮ ᱪᱟᱞᱟᱣ ᱵᱟᱲᱟᱜ ᱛᱟᱦᱮᱱ ᱜᱮᱭᱟ ᱥᱮ ᱵᱟᱝ?
ᱦᱚᱸ, ᱥᱮᱸᱫᱽᱨᱟ ᱞᱮ ᱪᱟᱞᱟᱜ ᱜᱮᱭᱟ᱾ ᱦᱚᱸᱜ-ᱚᱭ ᱡᱮᱢᱚᱱ ᱡᱟᱹᱯᱩᱫ ᱠᱟᱫᱟᱭ ᱛᱮᱦᱮᱧ ᱫᱚᱻ ᱧᱮᱞ ᱦᱩᱭᱩᱜ-ᱟ ᱛᱚᱨᱚᱦᱚᱫ ᱜᱚᱡ, ᱪᱮᱢᱮᱧ ᱜᱚᱡ ᱠᱚ ᱪᱟᱞᱟᱣ ᱦᱩᱭᱩᱜ ᱞᱟᱹᱜᱤᱫ᱾
ᱦᱮᱸ ᱦᱮᱸ ᱦᱮᱸ᱾ ᱟᱵᱟᱨ ᱠᱩᱞᱟᱹᱭ ᱛᱚ ᱫᱟᱨᱩᱱ ᱠᱚ ᱥᱮᱵᱮᱞᱟ᱾
ᱦᱟᱸ᱾
ᱦᱩᱸ᱾ ᱛᱟᱦᱞᱮ ᱜᱚᱝᱠᱮ ᱟᱢ ᱫᱚ ᱚᱸᱭ ᱱᱚᱜ-ᱚᱭ ᱱᱤᱭᱟᱹ ᱡᱮ ᱮᱯ ᱱᱚᱜ-ᱚᱭ ᱱᱤᱭᱟᱹ ᱟᱹᱰᱤ ᱥᱩᱵᱤᱫᱷᱟ ᱧᱟᱢᱚᱜ ᱠᱟᱱᱟ᱾ ᱛᱚ ᱫᱤᱭᱮ ᱱᱤᱭᱟᱹ ᱫᱚ ᱛᱤᱱᱟᱹᱜ ᱫᱤᱱ ᱠᱷᱚᱱᱟᱜ ᱵᱮᱱ ᱤᱭᱟᱹᱭᱮᱫᱟ ᱵᱮᱵᱚᱦᱟᱨ ᱫᱟᱵᱮᱱ?
ᱦᱩᱭᱳᱱᱟᱞᱤᱧ ᱰᱷᱮᱨ ᱫᱤᱱᱜᱮ ᱛᱤᱨᱤᱥᱮ ᱡᱩᱱ ᱦᱩᱞ ᱢᱟᱦᱟ ᱞᱟᱦᱟ ᱠᱷᱚᱱ ᱮᱰ ᱠᱟᱱᱟᱞᱤᱧ᱾
ᱟᱪᱪᱷᱟ ᱟᱨ ᱠᱷᱚᱵ, ᱟᱨ ᱟᱹᱛᱩ ᱨᱮᱜᱮ ᱵᱮᱱ ᱛᱟᱦᱮᱸ ᱵᱟᱲᱟᱜ ᱛᱟᱸᱦᱮᱱ ᱜᱮᱭᱟ ᱛᱚ ᱵᱟᱝ? ᱥᱮ ᱮᱢᱱᱤ ᱵᱟᱭᱨᱮ? ᱚ ᱛᱟᱦᱞᱮ ᱠᱷᱚᱵᱚᱨ ᱫᱚ ᱛᱟᱦᱞᱮ ᱮᱢᱱᱤ ᱮᱸᱻ ᱠᱷᱚᱵᱚᱨ ᱫᱚ ᱛᱟᱦᱞᱮ ᱚᱠᱟ ᱠᱷᱚᱱᱟᱜ ᱵᱮᱱ ᱧᱟᱢ ᱠᱮᱫ ᱛᱮ? ᱮᱢᱱᱤ ᱜᱟᱛᱮ ᱠᱚᱴᱷᱮᱱ ᱠᱷᱚᱱᱟᱜ ᱥᱮ ᱟᱨᱚ ᱡᱟᱦᱟᱸᱭ ᱚᱱᱠᱟ?
ᱵᱟᱝᱟ ᱢᱤᱫᱴᱟᱝ ᱫᱟᱫᱟ ᱦᱚᱲ ᱢᱮᱱᱟᱭᱟ ᱛᱚ᱾
ᱦᱩᱸ᱾
ᱢᱟᱱᱮ ᱠᱟᱹᱴᱤᱡ ᱤᱭᱟᱹ ᱪᱮᱛᱟᱱ ᱞᱮᱵᱨᱮ ᱨᱮ ᱠᱟᱹᱴᱤᱡ ᱫᱟᱬᱟᱭᱟᱭ, ᱟᱫᱚ ᱩᱱᱤ ᱫᱟᱫᱟ ᱜᱮᱞᱮ ᱞᱟᱹᱭᱫᱟᱭ ᱵᱮᱠᱟᱨ ᱢᱮᱱᱟᱜ ᱯᱮᱭᱟ ᱠᱟᱹᱴᱤᱡ ᱨᱚᱯᱚᱲ ᱦᱚᱸ ᱟᱹᱰᱤ ᱠᱤᱪᱷᱩ ᱠᱩᱞᱤ ᱡᱤᱜᱟᱹᱥ ᱱᱚᱣᱟᱨ ᱨᱮ ᱧᱟᱢᱚᱜ-ᱟ, ᱛᱚ ᱵᱩᱫᱽᱫᱷᱤ ᱠᱚ ᱧᱟᱢᱚᱜ-ᱟ ᱟᱫᱚ ᱩᱱᱤᱜᱮ ᱞᱟᱜᱟ ᱵᱮᱠᱟᱨ ᱵᱟᱹᱞᱴᱟᱹᱭᱤᱡ ᱞᱮᱠᱟᱯᱮ ᱫᱟᱬᱟ ᱵᱟᱲᱟᱭᱟ ᱥᱮ ᱵᱮᱠᱟᱨ ᱜᱮ ᱚᱲᱟᱜ ᱨᱮ ᱠᱟᱹᱢᱤᱭᱟ ᱥᱟᱨᱟᱫᱤᱱ᱾ ᱡᱟᱦᱟᱸᱭ ᱜᱮᱯᱮ ᱟᱹᱭᱩᱵ ᱵᱮᱲᱟ ᱛᱚᱯᱮ ᱨᱚᱲ ᱫᱟᱲᱮᱜ-ᱟ᱾
ᱦᱩᱸ ᱦᱩᱸ ᱦᱩᱸ, ᱛᱟᱦᱞᱮ ᱜᱚᱝᱠᱮ ᱦᱩᱸ ᱦᱩᱸ ᱦᱩᱸ, ᱡᱟᱦᱟᱸ ᱛᱤᱱᱟᱹᱜ ᱮᱢ ᱨᱚᱲ ᱤᱫᱤᱭᱟ ᱩᱱᱟᱹᱜ ᱜᱮᱥᱮᱢ ᱵᱩᱡᱟ᱾ ᱠᱟᱛᱷᱟ ᱫᱚ ᱦᱩᱭᱩᱜ ᱠᱟᱱᱟ ᱚᱱ, ᱦᱩᱸ᱾
ᱛᱤᱨ ᱛᱮ ᱟᱹᱰᱤ ᱥᱟᱺᱜᱤᱧ ᱥᱟᱺᱜᱤᱧ ᱦᱚᱲ ᱥᱟᱝ ᱜᱟᱞᱢᱟᱨᱟᱣ ᱦᱳᱭᱳᱜ ᱠᱟᱱᱟ᱾
ᱦᱩᱸ ᱦᱩᱸ ᱦᱩᱸ ᱩᱯᱨᱩᱢ ᱠᱚ ᱦᱳᱭᱳᱜ ᱠᱟᱱᱟ ᱦᱮᱸ ᱩᱯᱨᱩᱢ ᱠᱚ ᱦᱳᱭᱳᱜ ᱠᱟᱱᱟ᱾
ᱵᱟᱠᱷᱟᱱ ᱨᱚᱲ ᱠᱚᱨᱮᱱᱟᱜ ᱥᱟᱦᱚᱥ ᱠᱚ ᱫᱚᱨᱠᱟᱨ ᱥᱮ᱾
ᱪᱮᱜᱵᱮᱱ ᱞᱟᱹᱭᱫᱟ?
ᱨᱚᱲ ᱠᱚᱨᱮᱱᱟᱜ ᱥᱟᱦᱚᱥ ᱦᱚᱸ ᱫᱚᱨᱠᱟᱨ ᱾
ᱦᱮᱸ ᱦᱮᱸ ᱦᱮᱸ, ᱛᱟᱦᱞᱮ ᱜᱚᱝᱠᱮ ᱮ ᱟᱯᱮ ᱥᱮᱫ ᱫᱚ ᱢᱟᱜ ᱢᱚᱬᱮ ᱠᱚᱫᱚ ᱦᱳᱭ ᱵᱟᱲᱟᱜ ᱛᱟᱦᱮᱱ ᱜᱮᱭᱟ ᱥᱮ ᱵᱟᱝ?
ᱦᱚᱸ ᱢᱟᱜ ᱢᱚᱬᱮ ᱠᱚ ᱦᱳᱭᱳᱜᱼᱟ ᱢᱟᱜ ᱢᱚᱬᱮ ᱵᱟᱦᱟ ᱟᱥᱟᱲᱤᱭᱟᱹ ᱾
ᱚ, ᱟᱞᱮ ᱫᱚ ᱚᱱᱠᱟ ᱢᱟᱜ ᱢᱚᱬᱮ ᱵᱚᱱ ᱞᱟᱹᱭ ᱛᱮᱫᱚ ᱵᱟᱝ ᱦᱳᱭᱳᱜ ᱛᱟᱦᱮᱸᱱᱟ᱾ ᱾ ᱦᱳᱭᱳᱜ ᱛᱷᱮᱱᱟ ᱠᱟᱨᱟᱢ ᱛᱟᱯᱚᱨᱮ ᱦᱳᱭᱳᱜ ᱠᱟᱱᱟ ᱵᱟᱦᱟ, ᱛᱟᱯᱚᱨ ᱦᱳᱭᱳᱜ ᱠᱟᱱᱟᱢ, ᱮᱸ ᱠᱟᱨᱟᱢ, ᱵᱟᱦᱟ, ᱥᱚᱦᱚᱨᱟᱭ, ᱫᱟᱸᱥᱟᱭ ᱾
ᱦᱩᱸ ᱟᱞᱤᱧ ᱥᱮᱜ ᱦᱚᱸ ᱫᱟᱥᱟᱭ ᱠᱚ ᱦᱳᱭᱩᱳᱜ ᱜᱮᱭᱟ ᱫᱩᱨᱜᱟᱹ ᱯᱩᱡᱟᱹ ᱨᱮ ᱾
ᱦᱩᱸ ᱟ ᱫᱤᱭᱮ ᱯᱚᱨ ᱱᱚᱛᱮ ᱡᱟᱦᱟᱸ ᱱᱟᱢᱟᱞ ᱫᱤᱥᱚᱢ ᱥᱮᱫ ᱫᱚ ᱚᱱᱟ ᱠᱚᱫᱚ ᱵᱟᱹᱱᱩᱜ ᱛᱟᱠᱣᱟ ᱾ ᱫᱟᱥᱟᱭ ᱵᱟᱱᱩᱜ ᱛᱟᱠᱚᱣᱟ ᱦᱩᱸ, ᱛᱟᱯᱚᱨ ᱦᱳᱭᱳᱜ ᱠᱟᱱᱟ ᱠᱟᱨᱟᱢ ᱵᱟᱹᱱᱩᱜ ᱛᱟᱠᱚᱣᱟ ᱵᱟᱦᱟ ᱵᱟᱹᱱᱩᱜ ᱛᱟᱠᱚᱣᱟ, ᱩᱱᱩᱠᱩ ᱣᱟᱜ ᱫᱚ ᱢᱮᱱᱟᱜ ᱛᱟᱠᱚᱣᱟ ᱚᱱᱟ ᱤᱭᱟᱹ, ᱫᱤᱯᱟᱵᱚᱞᱤ ᱚᱱᱟ ᱫᱤᱠᱩ ᱥᱟᱛᱮᱜ ᱠᱚ ᱦᱮᱸ ᱫᱤᱠᱩ ᱥᱟᱛᱮᱜ ᱠᱚ ᱢᱟᱱᱟᱣ ᱛᱟᱦᱮᱱᱟ ᱾
ᱵᱟᱝ ᱵᱟᱝ ᱟᱹᱞᱤᱧ ᱥᱮᱫ ᱫᱚ ᱚᱱᱟ ᱟᱢᱟᱵᱟ‌ ᱵᱳᱥ ᱥᱟ ᱞᱟᱦᱟ ᱚᱱᱟ ᱡᱟᱦᱟᱸ ᱥᱤᱧ ᱧᱩᱨᱩᱜ ᱠᱟᱱᱟ ᱛᱚ ᱚᱱᱟ ᱥᱤᱧ ᱚᱱᱟ ᱵᱚᱸᱜᱟ ᱠᱟᱛᱮᱫ ᱛᱟᱯᱚᱨ ᱛᱚ ᱟᱢᱟᱵᱟᱭᱥᱟᱹ ᱨᱟᱛ ᱧᱩᱨᱦᱩᱜᱼᱟ ᱾
ᱦᱮᱸ᱾
ᱟᱫᱚ ᱚᱱᱟ ᱠᱚᱫᱚ ᱠᱟᱹᱢᱤ ᱦᱚᱨᱟ ᱦᱳᱭᱳᱜ ᱜᱮᱭᱟ᱾
ᱮᱸ ᱟᱪᱪᱷᱟ ᱜᱚᱝᱠᱮ ᱛᱟᱦᱞᱮ ᱟᱵᱮᱱ ᱫᱚ ᱪᱤᱜ ᱠᱩᱵᱮᱱ ᱠᱟᱹᱢᱤ ᱛᱟᱦᱮᱱ ᱜᱮᱭᱟ ᱛᱟᱣ?
ᱚᱲᱟᱜ ᱠᱚᱨᱮ ᱜᱮ ᱠᱟᱹᱢᱤ ᱠᱚᱫᱚ ᱵᱟᱝ ᱦᱳᱭᱳᱜᱼᱟ ᱾
ᱟᱵᱮᱱ ᱫᱚ ᱵᱟᱭᱨᱮ ᱫᱚᱵᱮᱱ ᱥᱮᱱ ᱵᱟᱲᱟ ᱟᱠᱟᱱᱟ ᱥᱮ ᱵᱟᱝ?
ᱵᱟᱭᱨᱮ ᱵᱟᱝ ᱵᱟᱝ᱾
ᱛᱟᱦᱞᱮ ᱛᱟᱣ ᱛᱤᱱᱟᱹᱜ ᱫᱩᱱᱭᱟᱹ ᱠᱚᱵᱮᱱ ᱫᱟᱬᱟᱣ ᱠᱟᱫᱟ ᱥᱮ ᱵᱟᱝ? ᱥᱟᱺᱜᱤᱧ ᱥᱟᱺᱜᱤᱧ ᱛᱟᱣ ᱛᱮᱱᱟᱹᱜ?
ᱥᱟᱺᱜᱤᱧ ᱫᱚ ᱠᱷᱩᱵ ᱴᱟ ᱫᱚ ᱪᱟᱞᱟᱣ ᱵᱟᱝ ᱦᱩᱭ ᱠᱟᱱᱟ ᱱᱚ ᱛᱮ ᱚᱱᱟ ᱵᱩᱨᱩ ᱵᱚᱸᱜᱟ ᱚᱱᱟ ᱵᱩᱨᱩ ᱵᱚᱸᱜᱟ ᱧᱮᱞ ᱪᱟᱞᱟᱜᱣ ᱦᱳᱭ ᱞᱮᱱᱟ ᱾ ᱠᱷᱩᱵ ᱥᱟᱺᱜᱤᱧ ᱥᱟᱺᱤᱧ ᱫᱚ ᱪᱟᱞᱟᱣ ᱵᱟᱝ ᱦᱳᱭ
ᱟᱸ,
ᱟᱨ ᱚᱱᱟ ᱢᱟᱜ ᱢᱚᱬᱮ ᱫᱚᱱ ᱠᱚ ᱪᱟᱞᱟᱣ ᱵᱟᱲᱟ ᱦᱳᱭᱳᱜ ᱜᱮᱭᱟ ᱛᱚ᱾
ᱦᱩᱸ, ᱵᱩᱨᱩ ᱵᱚᱸᱜᱟ ᱫᱚ ᱚᱱᱟ ᱫᱚ ᱚᱠᱟ ᱥᱤᱜ ᱢᱟᱱᱮ ᱚᱠᱟ ᱥᱮᱜ ᱯᱟᱲᱦᱟᱜ ᱠᱟᱱᱟ ᱚᱱᱟ ᱫᱚ?
ᱚᱱᱟ ᱫᱚ ᱡᱷᱟᱲᱠᱷᱚᱸᱱ ᱾
ᱡᱷᱟᱲᱠᱷᱚᱸᱠᱚᱜ ᱚ᱾ ᱨᱟᱜᱟᱱᱟ ᱨᱟᱸᱪᱤ ᱚᱱᱛᱮ ᱠᱤ ᱨᱟᱸᱪᱤ ᱥᱩᱨ ᱾
ᱚ ᱟᱹᱞᱤᱧ ᱛᱚ ᱩᱱᱟᱹᱜ ᱴᱟ ᱫᱚ ᱵᱟᱝᱞᱤᱧ ᱵᱟᱲᱟᱭᱟ ᱟᱹᱞᱤᱧ ᱛᱚ ᱱᱚᱣᱟ ᱯᱩᱨᱟᱹ ᱵᱮᱝᱜᱚᱞ ᱯᱩᱨᱟᱹ ᱤᱭᱟᱹ ᱨᱮᱜᱮᱞᱤᱧ ᱧᱩᱨᱩᱜ
ᱚ ᱢᱟᱱᱮ ᱟᱯᱮᱭᱟᱜ ᱫᱚ ᱵᱮᱝᱜᱚᱞ ᱜᱮ ᱯᱟᱲᱦᱟᱜ ᱠᱟᱱᱟ ᱯᱟᱲᱦᱟᱣ ᱫᱚ ᱾
ᱮᱠᱫᱚᱢ ᱢᱮᱱᱫᱤᱱᱤ ᱯᱩᱨ ᱡᱟᱯᱟᱜ᱾
ᱠᱚᱢ ᱧᱚᱜ ᱢᱮ ᱥᱟᱣᱩᱱ ᱛᱟᱞᱦᱮ ᱜᱚᱝᱠᱮ ᱦᱮᱸ ᱞᱟᱹᱭ ᱵᱤᱱ?
ᱟᱵᱤᱱ ᱛᱟᱦᱟᱞᱮ ᱛᱤᱱᱟᱜ ᱥᱟᱹᱜᱤᱧ ᱥᱟᱹᱜᱤᱧ ᱵᱤᱱ ᱫᱟᱬᱟ ᱟᱠᱟᱜᱼᱟ?
ᱫᱟᱬᱟ ᱟᱠᱟᱜ ᱜᱮᱭᱟᱞᱤᱧ ᱟᱹᱞᱤᱧ ᱫᱚ ᱱᱚᱜᱼᱚᱭ ᱠᱳᱞᱠᱟᱛᱟ ᱛᱟᱨᱯᱚᱨ ᱦᱳᱭᱳᱜ ᱠᱟᱱᱟ ᱯᱩᱨᱩᱞᱤᱭᱟᱹ ᱚᱡᱳᱫᱽᱫᱷᱟ᱾ ᱛᱟᱯᱚᱨᱮ ᱳᱜ ᱠᱟᱱᱟ ᱫᱤᱜᱷᱟ᱾
ᱢᱳᱴᱟᱢᱩᱴᱤ ᱫᱤᱜᱷᱟ ᱥᱮᱫ ᱫᱚ ᱪᱟᱞᱟᱣ ᱦᱩᱭ ᱠᱟᱱᱟ ᱠᱳᱞᱠᱟᱛᱟ ᱦᱚᱸ᱾
ᱟᱸ᱾ ᱤᱱᱟᱹ ᱠᱚᱨᱮ ᱜᱮ᱾
ᱟ ᱟᱸ ᱢᱚᱱᱮ ᱦᱩᱭ ᱞᱮᱱᱟ ᱟᱡᱳᱫᱤᱭᱟᱹ ᱵᱩᱨᱩ ᱥᱮᱸᱫᱽᱨᱟ ᱪᱟᱞᱟᱣ ᱦᱩᱭ ᱠᱚᱜᱼᱟ ᱟᱫᱚ
ᱦᱮᱸ᱾
ᱰᱤᱥᱴᱟᱵᱽ ᱠᱷᱟᱹᱛᱤᱨ ᱛᱮ ᱟᱫᱚ ᱫᱮᱠᱷᱤ ᱦᱤᱡᱩᱜ ᱠᱟᱱ ᱵᱚᱪᱷᱚᱨ ᱪᱟᱞᱟᱣ ᱦᱳᱭᱳᱜᱼᱟ ᱧᱮᱞ ᱦᱳᱭᱳᱜᱼᱟ ᱾
ᱦᱮᱸ ᱦᱮᱸ ᱱᱤᱭᱟᱹ ᱵᱟᱨ ᱫᱚ ᱢᱚᱱᱮ ᱦᱚᱭ ᱛᱟᱵ ᱱᱟ ᱡᱟᱦᱟᱸ ᱥᱮᱸᱫᱽᱨᱟ ᱠᱚ ᱪᱟᱞᱟᱜ ᱛᱟᱦᱮᱱ ᱫᱚ᱾
ᱚ᱾
ᱜᱚᱝᱠᱮ ᱛᱟᱦᱚᱞᱮ ᱮᱱᱮᱡ ᱥᱮᱨᱮᱧ ᱠᱚᱫᱚ ᱠᱩᱥᱤᱭᱟᱜ ᱛᱟᱦᱮᱱ ᱜᱮᱭᱟᱵᱤᱱ ᱥᱮ ᱵᱟᱝ ᱛᱟᱦᱚᱞᱮ?
ᱦᱚᱸ ᱮᱱᱮᱡ ᱥᱮᱨᱮᱧ ᱤᱧ ᱠᱩᱥᱤᱭᱟᱜᱼᱟ, ᱮᱱᱮᱡ ᱥᱮᱨᱮᱧ ᱨᱩ ᱞᱟᱠᱪᱟᱨ ᱠᱚ ᱠᱟᱹᱴᱤᱡ ᱟᱵᱚᱣᱟᱜ ᱥᱟᱶ ᱛᱟ ᱨᱮᱱᱟᱜ ᱡᱟᱦᱟᱸ ᱟᱹᱨᱤᱪᱟᱹᱞᱤ ᱠᱚ
ᱦᱩᱸ ᱜᱚᱝᱠᱮ ᱛᱟᱞᱦᱮ ᱟᱵᱮᱱ ᱫᱚ ᱱᱚᱜᱼᱚᱭ ᱱᱤᱭᱟᱹ ᱛᱤᱱᱟᱹᱜ ᱴᱟ ᱵᱮᱱ ᱯᱩᱨᱟᱹᱣ ᱠᱮᱫᱟ ᱛᱤᱱᱟᱹᱜ ᱵᱟᱠᱤ ᱢᱮᱱᱟᱜ ᱛᱟᱵᱮᱱᱟ? ᱦᱚᱸᱜᱼᱚᱭ ᱛᱚᱠᱚ ᱦᱚᱸᱜᱼᱚᱭ ᱛᱚᱠᱚ ᱞᱟᱹᱭᱫᱟ ᱡᱮ ᱵᱟᱨ ᱵᱟᱨ ᱯᱮ ᱫᱤᱱ ᱵᱟᱨ ᱯᱮ ᱫᱤᱱ ᱞᱟᱹᱭᱟ ᱢᱤᱫ ᱥᱚᱯᱛᱟ ᱦᱚᱸ ᱜᱟᱱ ᱵᱟᱠᱤ ᱢᱮᱱᱟᱜᱼᱟ ᱢᱚᱱᱮ ᱦᱚᱭ᱾ ᱟᱫᱚ ᱤᱱᱟᱹᱜᱮ ᱛᱤᱱᱟᱹᱜ ᱴᱟ ᱵᱮᱱ ᱞᱟᱦᱟ ᱠᱮᱫᱟ ᱠᱟᱹᱢᱤ ᱠᱚ ᱢᱟᱱᱮ ᱱᱚᱜᱼᱚᱭ ᱱᱤᱭᱟᱹ ᱮᱯ ᱨᱮᱱᱟᱜ?
ᱟᱯᱟᱛᱚ ᱛᱤᱨᱤᱥᱴᱤ ᱜᱟᱱ ᱦᱳᱭ ᱠᱟᱱᱟ᱾
ᱛᱤᱨᱤᱥᱴᱤ ᱛᱟᱦᱚᱞᱮ ᱛᱚ ᱠᱚᱞ ᱫᱚ ᱛᱟᱦᱟᱞᱮ ᱦᱳᱭ ᱠᱟᱱ ᱛᱟᱵᱮᱱᱟ?
ᱦᱚᱸ ᱚᱱᱟ ᱠᱷᱟᱹᱛᱤᱨ ᱟᱹᱞᱤᱧᱟᱜ ᱫᱚ ᱠᱚᱞ ᱟᱫᱚ ᱵᱟᱝ ᱜᱟᱱᱚᱜ ᱠᱟᱱ ᱠᱷᱟᱹᱛᱤᱨ ᱟᱫᱚ ᱚᱱᱟ ᱠᱷᱟᱹᱛᱤᱨ ᱞᱤᱧ ᱟᱫᱚᱧ ᱞᱮᱫᱟ ᱟᱠᱚᱜᱮᱧ ᱠᱚᱞ ᱚᱪᱚ ᱠᱚᱣᱟ᱾
ᱚ ᱟᱹᱞᱤᱧᱟᱜ ᱫᱚ ᱦᱚᱸᱜᱼᱚᱭ ᱛᱚ ᱮᱠᱷᱚᱱᱳ ᱵᱟᱹᱠᱤ ᱢᱮᱱᱟᱜ ᱛᱟᱹᱞᱤᱧ ᱜᱮᱭᱟ ᱦᱚᱜᱼᱚᱭ ᱱᱚᱜᱼᱚᱭ ᱥᱟᱛᱟᱥ ᱴᱤ ᱱᱤᱭᱟᱹ ᱱᱤᱭᱮ᱾ ᱟᱨ ᱯᱮᱭᱟ ᱦᱟᱸᱜ ᱯᱮᱭᱟ ᱠᱚᱢᱯᱞᱤᱴ ᱞᱮᱠᱷᱟᱱ ᱜᱮ᱾
ᱟᱫᱚ ᱵᱟᱝ ᱠᱚᱞ ᱵᱟᱲᱟ ᱦᱳᱭᱳᱜ ᱠᱟᱱᱟ ᱛᱚ, ᱠᱷᱟᱡ ᱟᱹᱰᱤ ᱫᱤᱱ ᱨᱮᱜᱮ ᱯᱮᱨᱮᱡ ᱠᱚᱜᱼᱟ᱾
ᱦᱮᱸ ᱦᱮᱸ ᱦᱮᱸ ᱢᱤᱫ ᱫᱤᱱ ᱨᱮᱜᱮ ᱤᱭᱟᱹᱜᱼᱟ ᱡᱩᱫᱤ ᱴᱟᱱᱟ ᱚᱱᱠᱟ ᱜᱚᱞᱯᱚᱭ ᱦᱳᱭᱳᱜᱼᱟ ᱛᱟᱦᱚᱞᱮ ᱢᱤᱫ ᱫᱤᱱ ᱨᱮᱜᱮ ᱯᱩᱨᱟᱹᱜᱼᱟ ᱚᱱᱟ ᱫᱚ᱾
ᱛᱟᱦᱚᱞᱮ ᱜᱚᱝᱠᱮ ᱩᱸ ᱪᱟᱥ ᱫᱚ ᱛᱟᱦᱚᱞᱮ ᱜᱚᱝᱠᱮ ᱮ ᱪᱮᱫ ᱠᱚᱵᱮᱱ ᱪᱟᱥ ᱵᱟᱲᱟᱭ ᱛᱟᱦᱮᱱᱟ ᱛᱟᱣ? ᱮᱢᱱᱤ ᱩᱛᱩ ᱠᱚ ᱡᱟᱦᱟᱸ᱾
ᱩᱛᱩ ᱫᱚ ᱠᱟᱞᱞᱟ, ᱡᱷᱤᱸᱜᱟᱹ
ᱚ᱾
ᱵᱷᱤᱲᱤ
ᱛᱟᱞᱦᱮ ᱚᱱᱟ ᱫᱚ ᱠᱷᱟᱞᱤ ᱢᱟᱱᱮ ᱚᱲᱟᱜ ᱨᱮ ᱞᱟᱹᱜᱤᱫ ᱛᱮ ᱥᱮ ᱟᱠᱷᱨᱤᱧ ᱠᱚᱦᱚᱸ ᱵᱮᱱ ᱤᱫᱤ ᱵᱟᱲᱟᱭ
ᱵᱟᱝ ᱵᱟᱝ ᱚᱲᱟᱜ ᱞᱟᱹᱜᱤᱫ ᱡᱚᱢ, ᱟᱹᱠᱷᱨᱤᱧ ᱞᱮᱠᱟ ᱫᱚ ᱵᱟᱝ᱾
ᱚᱸ ᱛᱟᱦᱞᱮ ᱩᱱᱟᱹᱜ ᱫᱚ ᱵᱟᱵᱮᱱ ᱤᱭᱟᱹᱭ ᱛᱟᱦᱮᱱᱟ ᱡᱟ ᱥᱩᱫᱩ ᱚᱱᱟ ᱚᱲᱟᱜ ᱨᱮ ᱞᱟᱹᱜᱤᱫ ᱛᱮᱫ᱾
ᱦᱚ ᱦᱚ᱾
ᱦᱩᱸ, ᱦᱮᱸ ᱦᱮᱸ ᱦᱮᱸ ᱛᱟᱦᱚᱞᱮ ᱠᱷᱟᱱ ᱫᱚ ᱟ ᱢᱟᱱᱮ ᱮᱢᱱᱤ ᱡᱟᱦᱟᱸ ᱥᱚᱵᱡᱤ ᱠᱚᱫᱚ ᱚᱱᱟ ᱠᱚᱫᱚ ᱩᱸ ᱠᱤᱨᱤᱧ ᱫᱚ ᱵᱟᱝ ᱞᱟᱜᱟᱣ ᱟᱯᱮᱭᱟ ᱵᱟᱝ? ᱡᱟᱦᱟᱸ ᱯᱮ ᱤᱭᱟᱹ
ᱦᱚ ᱦᱚ ᱦᱚ ᱢᱟᱹᱨᱤᱪ ᱠᱚ ᱯᱮᱸᱭᱟᱡᱽ ᱠᱚ ᱚᱱᱟ ᱨᱚᱦᱚᱭ ᱞᱮᱠᱟᱱᱟᱜ ᱠᱚ ᱨᱚᱦᱚᱭ ᱦᱩᱭᱩᱜ
ᱦᱮᱸ᱾